ᱦᱟᱸ ᱡᱚᱦᱟᱨ ᱜᱮ ᱥᱟᱹᱜᱩᱱ ᱦᱮᱸ ᱥᱟᱹᱜᱩᱱ ᱥᱮᱛᱟᱜ ᱛᱦᱞᱮ ᱱᱟᱯᱟᱭ ᱜᱮ ᱢᱮᱱᱟᱜ ᱵᱤᱱᱟ
ᱦᱮᱸ ᱜᱚᱝᱠᱮ ᱱᱟᱯᱟᱭ ᱜᱮ ᱱᱟᱜ ᱢᱮᱱᱟᱜ ᱵᱟᱲᱟ ᱞᱤᱧᱟᱹ
ᱟᱪᱪᱷᱟ ᱛᱟᱞᱮ ᱠᱟᱹᱢᱤ ᱠᱚᱭ
ᱠᱟᱹᱢᱤ ᱠᱚᱫᱚ ᱦᱟᱸᱜ ᱦᱮᱸ ᱠᱟᱹᱢᱤ ᱠᱚᱫᱚ ᱦᱟᱸᱜ ᱱᱚᱜᱼᱚᱭ ᱛᱮᱦᱤᱧ ᱫᱚ ᱦᱟᱸᱜ ᱛᱚᱞᱟ ᱛᱩᱫ ᱠᱚᱻ ᱠᱟᱱᱟ ᱦᱟᱸᱜ ᱢᱟᱱᱮ ᱟᱹᱣᱨᱤ ᱠᱚ ᱪᱟᱞᱟᱜᱼᱟ ᱪᱟᱞᱟᱜ ᱞᱟᱹᱜᱤᱫ ᱠᱚ ᱛᱟᱦᱮᱱ ᱫᱚ ᱫᱟᱠᱟ ᱠᱚ ᱡᱚᱢ ᱵᱟᱲᱟ ᱠᱟᱛᱮᱜ ᱦᱮᱸ ᱟᱫᱚ ᱟᱞᱤᱧ ᱦᱚᱸᱞᱤᱧ ᱢᱚᱱᱮ ᱵᱟᱲᱟᱭᱮᱜᱼᱟ ᱛᱮᱦᱮᱱ ᱫᱚ ᱱᱚᱜᱼᱚᱭ ᱵᱷᱤᱛᱟᱹ ᱢᱟᱜ ᱠᱚ ᱪᱟᱞᱟᱣ ᱦᱩᱭᱩᱜᱼᱟ ᱦᱮᱸ
ᱟᱪᱪᱷᱟ
ᱟᱨ ᱚᱱᱟᱛᱮ ᱱᱚᱜ-ᱚᱭ ᱥᱮᱛᱟᱜ ᱨᱮᱜᱮ ᱛᱟᱦᱮᱸᱧ ᱫᱚ ᱟᱹᱲᱤ ᱥᱮᱛᱟᱜ ᱨᱮ ᱵᱮᱨᱮᱫ ᱦᱩᱭ ᱠᱟᱱ ᱛᱮᱦᱟᱸᱜ ᱱᱜᱼᱚᱭ ᱫᱟᱹᱛᱟᱹᱱᱤ ᱵᱟᱲᱟ ᱦᱩᱭᱩᱜ ᱠᱟᱱᱟ ᱦᱮᱸ ᱫᱟᱹᱛᱟᱹᱱᱤ ᱵᱟᱲᱟ ᱠᱟᱛᱮ ᱫᱟᱠᱟ ᱠᱚ ᱡᱚᱢ ᱠᱮᱴᱮᱡ ᱧᱚᱜ ᱠᱟᱛᱮ ᱪᱮᱱ ᱦᱩᱭᱩᱜᱼᱟ
ᱛᱟᱦᱟᱞᱮ ᱟᱹᱰᱤ ᱞᱚᱜᱚᱱ ᱜᱮᱯᱮ ᱨᱚᱦᱚᱭᱫᱟ ᱟᱞᱮ ᱚᱱᱛᱮ ᱫᱚ ᱮᱠᱷᱚᱱᱚ ᱟᱣᱨᱤ ᱠᱚ ᱟᱨᱟᱢᱵᱷᱚᱭᱟ ᱮᱭᱠᱚ ᱥᱤᱸᱫᱟ ᱢᱟᱴ ᱠᱚᱨᱮ ᱾
ᱦᱮᱸ ᱜᱚᱝᱠᱮ ᱟᱞᱮ ᱥᱮᱫᱚ ᱱᱚᱝᱠᱟ ᱜᱮ ᱦᱟᱸᱜ ᱡᱮᱞᱮᱠᱟ ᱱᱚᱜᱼᱚᱭ ᱟᱞᱤᱞ ᱟᱞᱮ ᱫᱚ ᱦᱟᱸᱜ ᱱᱚᱜᱼᱚᱭ ᱾ ᱠᱟᱹᱡ ᱜᱟᱹᱦᱤᱨ ᱧᱚᱜ ᱵᱟᱹᱫ ᱠᱟᱱᱟ ᱥᱮ ᱱᱚᱣᱟ ᱫᱚ ᱟᱫᱚ ᱦᱟᱸᱜ ᱫᱟᱜ ᱠᱚᱦᱚᱸ ᱢᱮᱱᱟᱜ ᱜᱮᱭᱟ ᱱᱚᱣᱟ ᱠᱚᱨᱮ ᱫᱚ ᱟᱫᱚ ᱱᱟ ᱱᱚᱼᱚᱭ ᱡᱟᱦᱟᱸ ᱠᱚᱫᱚ ᱜᱷᱩᱴᱩ ᱠᱚ ᱵᱟᱹᱛ ᱠᱟᱱ ᱛᱟᱠᱚᱣᱟ ᱩᱱᱠᱩ ᱠᱚᱫᱚ ᱱᱟᱜ ᱢᱟᱱᱮ ᱚᱱᱠᱟ ᱫᱟᱜ ᱠᱚᱫᱚᱢ ᱵᱟᱝ ᱤᱭᱟᱹ ᱠᱟᱱᱟ ᱫᱟᱜ ᱠᱚᱦᱚ ᱱᱮᱛᱟᱨ ᱢᱟ ᱧᱮᱞᱮᱫ ᱜᱮᱭᱟᱵᱤᱱ ᱦᱟᱸᱜ ᱴᱷᱤᱠ ᱴᱷᱟᱠ ᱵᱟᱭ ᱫᱟᱜ ᱮᱫᱟ ᱾ ᱦᱮᱸ ᱟᱫᱚ ᱱᱟᱸᱜ ᱩᱱᱠᱩ ᱠᱚᱫᱚ ᱵᱟᱝᱠᱚ ᱤᱭᱟᱹᱭᱫᱟ ᱨᱚᱦᱚᱭᱫᱟ ᱾ ᱦᱮᱸ ᱩᱱᱠᱩ ᱫᱚ ᱛᱟᱸᱜᱤ ᱠᱟᱫᱟ ᱠᱚ ᱫᱟᱜ ᱠᱚ ᱛᱤᱥ ᱠᱚ ᱱᱟᱯᱟᱭ ᱦᱩᱭᱩᱜᱼᱟ ᱛᱚᱵᱮ ᱵᱟᱹᱦᱩ ᱠᱚᱞᱮ ᱥᱩᱫᱦᱟ ᱟᱛᱚ ᱛᱚᱞᱟ-ᱛᱚᱞᱟ ᱠᱚ ᱠᱚ ᱨᱚᱦᱚᱭᱟ ᱾ ᱱᱚᱝᱠᱟ, ᱟᱞᱮ ᱫᱚ ᱞᱟ- ᱛᱟᱨ ᱜᱮ ᱚᱱᱟ ᱵᱟᱹᱛ ᱠᱷᱚᱱᱟᱜ ᱫᱟᱜ ᱠᱚ ᱛᱚᱸᱵᱟ ᱟᱠᱟᱱᱟ ᱛᱚ ᱩᱱᱟᱹᱜ ᱫᱤᱱ ᱠᱷᱚᱱ ᱫᱟᱜ ᱠᱟᱫᱟ ᱩᱱᱟᱹᱜ ᱵᱟᱹᱫ ᱠᱷᱚᱱᱟᱜ ᱜᱮ ᱞᱤᱜᱤ ᱟᱬᱜᱚ ᱠᱟᱱᱟ ᱾ ᱦᱮᱸ ᱚᱱᱟ ᱠᱚᱛᱮ ᱱᱟᱜ ᱜᱟᱱᱚᱜ ᱠᱟᱱ ᱜᱮᱭᱟ ᱞᱚᱥᱚᱫ ᱫᱚ ᱚᱱᱟ ᱨᱮ ᱨᱚᱦᱚᱭ ᱞᱟᱹᱜᱤᱫ ᱨᱚᱦᱚᱭ ᱦᱩᱭᱩᱜᱼᱟ ᱦᱟᱜ ᱾ ᱛᱮᱦᱮᱱ ᱛᱚᱞᱟ ᱛᱩᱫ ᱦᱩᱭᱩᱜᱼᱟ ᱜᱟᱯᱟ ᱨᱚᱥᱚᱫ ᱦᱩᱭᱩᱜᱼᱟ ᱟᱨᱦᱚ ᱢᱤᱭᱟᱝ ᱥᱮ ᱨᱚᱦᱚᱭ ᱦᱩᱭᱩᱜᱼᱟ
ᱟᱪᱪᱷᱟ ᱛᱟᱦᱚᱞᱮ ᱚᱱᱛᱮ ᱢᱟᱱᱮ ᱰᱟᱝᱨᱟ ᱱᱟᱦᱮᱞ ᱛᱮ ᱯᱮ ᱥᱤ ᱵᱟᱲᱟᱭ ᱜᱮᱭᱟ ᱥᱮ ᱴᱟᱠᱴᱟᱨ, ᱴᱟᱠᱴᱟᱨ ᱛᱮᱜᱮ ᱵᱮᱥᱤ ᱯᱮ ᱥᱤ ᱜᱮᱭᱟ
ᱦᱮᱸ ᱜᱚᱝᱠᱮ ᱟᱞᱮ ᱥᱮᱫ ᱫᱚ ᱧᱮᱞ ᱞᱮᱠᱷᱟᱱᱮᱢ ᱵᱮᱥᱤᱨ ᱵᱷᱟᱜᱽ ᱴᱟᱠᱴᱟᱨ ᱛᱮᱜᱮ ᱥᱤ ᱠᱟᱱᱟ ᱦᱮᱸ ᱰᱟᱝᱨᱟ ᱛᱮ ᱫᱚ ᱩᱱᱠᱩ- ᱥᱤ ᱫᱚ ᱥᱤᱜ ᱠᱟᱱᱟ ᱩᱱᱟᱹᱜ ᱫᱚ ᱵᱟᱝ ᱟᱫᱚ ᱱᱚᱜᱼᱚᱭ ᱧᱮᱞ ᱞᱮᱠᱷᱟᱱ ᱵᱤᱱ ᱦᱮᱸ ᱩᱱᱫᱤᱱ ᱡᱚᱠᱷᱚᱱ ᱯᱟᱦᱤᱞ ᱰᱟᱝᱨᱟ ᱠᱚ ᱛᱟᱦᱮᱸ ᱠᱟᱱᱟ ᱩᱱ ᱡᱚᱠᱷᱚᱱ ᱫᱚ ᱥᱟᱱᱟᱢ ᱦᱚᱲᱟᱜ ᱵᱟᱹᱫᱽ ᱜᱮ ᱴᱟᱭᱤᱢ ᱨᱮ ᱥᱤᱜ ᱠᱟᱱᱟ ᱴᱟᱭᱤᱢ ᱨᱮ ᱯᱩᱨᱟᱹᱜ ᱠᱟᱱᱟ ᱟᱨ ᱱᱚᱼᱚᱭ ᱱᱟᱦᱟᱸᱜ ᱦᱮᱸ ᱰᱟᱠᱛᱟᱨ ᱜᱟᱹᱲᱤ ᱡᱚᱠᱷᱚᱱ ᱠᱷᱚᱱᱟᱜ ᱦᱮᱡ ᱟᱠᱟᱱᱟ ᱟᱹᱛᱩ ᱨᱮ ᱦᱟᱸᱜ ᱵᱟᱨᱭᱟ ᱥᱮ ᱯᱮᱭᱟ ᱢᱮᱱᱟᱜᱼᱟ ᱮᱛᱨᱚ ᱢᱟᱱᱮ ᱤᱱᱟᱹ ᱵᱟᱹᱛ ᱜᱮᱱᱦᱟᱜ ᱵᱟᱭ ᱥᱤ ᱯᱨᱟᱹᱣ ᱫᱟᱲᱮᱭᱟᱜ ᱠᱟᱱᱟ ᱪᱮᱞᱮᱠᱟ ᱢᱤᱫᱴᱟᱝ ᱵᱟᱹᱛ ᱮ ᱥᱤ ᱮᱫᱟ ᱛᱚ ᱚᱸᱲᱮ ᱛᱷᱤ ᱠᱟᱱᱟ ᱥᱮ ᱪᱤᱠᱟᱹᱜ ᱠᱟᱱᱟ ᱟᱨᱦᱚᱸ ᱚᱱᱟ ᱩᱰᱩᱠ ᱛᱮ ᱢᱤᱫᱫᱤ ᱥᱚᱢᱚᱭ ᱞᱟᱜᱟᱜ ᱠᱟᱱᱟ ᱚᱱᱮᱝᱠᱟ ᱟᱨ ᱦᱚᱸ ᱦᱟᱜ ᱱᱚ-ᱚᱭ ᱥᱤ ᱞᱟᱹᱜᱤᱫ ᱦᱚᱸ ᱚᱱᱮ ᱯᱟᱨᱟ ᱜᱮ ᱞᱟᱭᱤᱱ ᱦᱩᱭᱩᱜ ᱠᱟᱱ ᱛᱟᱢᱟ ᱚᱱᱟ ᱦᱚᱞᱟᱧ ᱪᱟᱞᱟᱣ ᱞᱮᱱᱟ ᱥᱮᱛᱟᱜ ᱨᱮ ᱦᱟᱸᱜ ᱵᱩᱡᱷᱟᱹᱣ ᱠᱟ ᱢᱟᱱᱮ, ᱢᱟᱱᱮ ᱟᱹᱰᱤ ᱜᱮ ᱢᱩᱥᱠᱤᱞᱚᱜ ᱠᱟᱱᱟ ᱚᱱᱟ ᱫᱚ ᱦᱟᱸᱜ
ᱥᱤ ᱦᱚᱸ ᱵᱟᱠᱚ ᱥᱤ ᱫᱟ ᱵᱟᱹᱛ ᱠᱚ ᱟᱞᱮᱭᱟᱜ ᱵᱟᱹᱫᱽ ᱦᱚᱸ ᱚᱱᱮ ᱞᱟᱛᱟᱨ ᱨᱮᱱᱟᱜ ᱵᱟᱹᱫᱽ ᱛᱮᱠᱚ ᱥᱤ ᱠᱟᱜᱼᱟ ᱠᱤᱪᱷᱩ ᱢᱤᱫᱴᱟᱝ ᱢᱤᱫᱴᱟᱝ ᱟᱨ ᱪᱚᱴ ᱨᱮᱱᱟᱜ ᱦᱚᱸ ᱵᱟᱝ ᱠᱩ ᱥᱤ ᱠᱟᱫᱟ
ᱟᱪᱪᱷᱟ, ᱛᱟᱦᱚᱞᱮ ᱦᱚᱲᱳ ᱵᱮᱞᱮ ᱥᱚᱢᱚᱭ ᱢᱟᱱᱮ ᱢᱮᱥᱤᱱ ᱛᱮᱯᱮ ᱤᱨ ᱵᱟᱲᱟᱭ ᱜᱮᱭᱟ ᱥᱮ ᱮᱢᱱᱤ ᱦᱚᱲ ᱜᱮᱠᱚ ᱤᱨ ᱜᱮᱭᱟ ᱫᱟᱛᱨᱚᱢ ᱫᱤᱭᱮ
ᱟᱞᱮ ᱚᱱᱛᱮ ᱫᱚ ᱱᱟᱦᱟᱸᱜ ᱢᱮᱥᱤᱱ ᱠᱚᱛᱮ ᱫᱚ ᱚᱱᱠᱟ ᱵᱟᱝᱠᱚ ᱤᱨ ᱵᱟᱲᱟᱭ ᱜᱮᱭᱟ ᱱᱚ-ᱚᱭ ᱦᱚᱲᱜᱮ ᱢᱩᱞᱭᱟᱹ ᱠᱟᱛᱮᱜ ᱦᱟᱸᱜ ᱫᱟᱛᱨᱚᱢ ᱛᱮᱠᱚ ᱤᱨ ᱪᱚᱠᱚᱣᱟ ᱦᱮᱸ ᱱᱚᱝᱠᱟ ᱠᱟᱛᱮᱜ ᱜᱮ ᱦᱟᱸᱜ ᱤᱨ ᱠᱚᱫᱚ ᱦᱩᱭᱩᱜ ᱠᱟᱱᱟ
ᱟᱹᱰᱤ ᱡᱟᱭᱜᱟ ᱨᱮ ᱧᱮᱞᱚᱜ ᱠᱟᱱᱟ ᱡᱮ ᱢᱮᱥᱤᱱ ᱜᱮ ᱱᱮᱛᱟᱨ ᱵᱮᱥᱤ ᱠᱚ ᱤᱨ ᱫᱟ ᱢᱮᱥᱤᱱ ᱫᱤᱭᱮ
ᱢᱟᱱᱮ ᱧᱮᱞ ᱦᱚᱸ ᱧᱮᱞᱚᱜ ᱠᱟᱱ ᱜᱮᱭᱟ ᱟᱹᱰᱤ ᱜᱟᱱ ᱡᱟᱭᱜᱟ ᱨᱮᱦᱚᱸ ᱢᱮᱥᱤᱱ ᱛᱮ ᱠᱚ ᱤᱨ ᱦᱚᱪᱚᱭᱮᱫᱟ ᱠᱤᱱᱛᱩ ᱟᱞᱮ ᱥᱮᱫ ᱫᱚ ᱦᱟᱸᱜ ᱱᱚᱼᱚᱭ ᱦᱚᱲ ᱟᱛᱮᱜ ᱜᱮ ᱡᱮᱢᱚᱱ ᱦᱟᱜ ᱟᱞᱮ ᱫᱚ ᱞᱟᱹᱭ ᱞᱮᱠᱷᱟᱱ ᱱᱚᱼᱚᱭ ᱵᱟᱹᱫᱽ ᱨᱮᱱᱟᱜ ᱟᱲᱮ ᱠᱚᱦᱚᱸ ᱟᱹᱰᱤ ᱢᱟᱨᱟᱝ ᱢᱟᱨᱟᱝ ᱜᱮᱭᱟ ᱦᱮᱸ ᱛᱚ ᱦᱮᱸ ᱜᱟᱹᱲᱤ ᱠᱚᱦᱚᱸ ᱢᱟᱱᱮ ᱚᱱᱟ, ᱚᱱᱟ ᱞᱟᱹᱜᱤᱫ ᱛᱮ ᱟᱨᱦᱚᱸ ᱟᱲᱮ ᱠᱚ ᱢᱟᱜ ᱦᱩᱭᱩᱜ ᱛᱟᱵᱤᱱᱟ ᱟᱹᱰᱤ ᱠᱤᱪᱷᱩ ᱦᱩᱭᱩᱜᱼᱟ ᱛᱟᱦᱞᱮ ᱟᱨ ᱚᱱᱛᱮ ᱫᱚ ᱦᱟᱸᱜ ᱢᱟᱨᱟᱝ ᱢᱟᱨᱟᱝ ᱵᱟᱹᱫᱽ ᱠᱚᱫᱚ ᱱᱦᱟᱜ ᱵᱟᱹᱱᱩᱜ ᱟᱱᱟ ᱢᱟᱱᱮᱜ ᱚᱱᱠᱟ ᱦᱩᱰᱤᱧ ᱦᱩᱰᱤᱧ ᱵᱟᱹᱫᱽ ᱢᱮᱱᱟᱜᱼᱟ ᱡᱮᱞᱮᱠᱟ ᱱᱚᱜᱼᱚᱭ ᱦᱮᱸ ᱯᱚᱱᱨᱚ ᱠᱟᱴᱷᱟ ᱛᱮᱨᱚ ᱠᱟᱴᱷᱟ ᱦᱮᱸ ᱱᱚᱝᱠᱟ ᱠᱩᱲᱤ ᱠᱟᱴᱷᱟ ᱱᱚᱝᱠᱟᱱ ᱱᱚᱝᱠᱟᱱ ᱵᱟᱹᱫᱽ ᱠᱚ ᱢᱮᱱᱟᱜᱼᱟ ᱡᱮᱢᱚᱱ ᱢᱟᱨᱟᱝ ᱢᱟᱨᱟᱝ ᱵᱤᱜᱷᱟᱹ ᱵᱤᱜᱷᱟᱹ ᱵᱟᱹᱫᱽ ᱫᱚ ᱦᱟᱜ ᱵᱟᱹᱱᱩᱜ ᱟᱱᱟ
ᱚ ᱛᱟᱦᱚᱞᱮ ᱪᱮᱫ ᱪᱮᱫ ᱦᱩᱲᱩ ᱯᱮ ᱨᱚᱦᱚᱭ ᱠᱮᱭᱟ ᱡᱩᱫᱤ ᱢᱤᱫᱴᱟᱝ ᱵᱟᱨᱭᱟ ᱧᱩᱛᱩᱢ ᱵᱤᱧ ᱞᱟᱹᱭ ᱠᱮᱭᱟ ᱦᱩᱲᱩ ᱨᱮᱱᱟᱜ
ᱦᱮᱸ ᱟᱞᱤᱧ ᱢᱟ ᱚᱱᱠᱟ ᱦᱩᱲᱩ ᱨᱚᱦᱚᱭ ᱠᱚᱢᱟ ᱦᱮᱸ ᱵᱟᱝᱞᱤᱧ ᱵᱟᱲᱟᱭ ᱜᱮᱭᱟ ᱧᱩᱛᱩᱢ ᱠᱚ ᱟᱫᱚ ᱛᱤᱱᱟᱹᱜ ᱞᱤᱧ ᱵᱟᱲᱟᱭᱟ ᱚᱱᱟ ᱠᱚᱞᱤᱧ ᱞᱟᱹᱭ ᱵᱟᱲᱟᱭᱟ ᱢᱟᱱᱮ ᱡᱟᱦᱟᱸ ᱛᱤᱱᱟᱹᱜ ᱞᱤᱧ ᱟᱸᱡᱚᱢ ᱵᱟᱲᱟ ᱟᱠᱟᱫᱟ ᱦᱮᱸ ᱱᱚᱜᱼᱚᱭ ᱡᱮᱢᱚᱱ ᱥᱚᱨᱱᱚ ᱠᱚ ᱞᱚᱞᱟᱴ ᱠᱚ ᱦᱮᱸ ᱚᱱᱟ ᱠᱚ ᱱᱚᱝᱠᱟᱱ ᱦᱚᱲᱩ ᱠᱚᱠᱚ ᱤᱭᱟᱹ ᱵᱟᱲᱟᱭᱟ ᱟᱨ ᱠᱤᱪᱷᱩ ᱠᱤᱪᱷᱩ ᱞᱟᱹᱭ ᱜᱮᱭᱟ ᱠᱚ ᱱᱚᱭ ᱡᱮᱢᱚᱱ ᱮ ᱪᱷᱚ ᱢᱟᱥ ᱥᱮ ᱛᱤᱱ ᱢᱟᱥ ᱩᱱᱚᱜᱟᱱ ᱦᱩᱲᱩ ᱠᱚ ᱪᱮᱫ ᱦᱩᱲᱩ ᱠᱟᱱᱟ ᱟᱫᱚ ᱚᱱᱟ ᱵᱟᱹᱞᱤᱧ ᱵᱟᱲᱟᱭᱟ ᱱᱤᱱᱠᱟᱹ ᱟᱞᱤᱧ ᱞᱤᱧ ᱟᱸᱡᱚᱢ ᱵᱟᱲᱟ ᱟᱠᱟᱜ ᱠᱚᱣᱟ
ᱟᱪᱪᱷᱟ ᱟᱪᱪᱷᱟ ᱱᱮᱛᱟᱨ ᱦᱩᱲᱩ ᱨᱚᱦᱚᱭ ᱨᱮᱜᱮ ᱧᱮᱞᱚᱜ ᱠᱟᱱᱟ ᱡᱮ ᱜᱩᱨᱤᱡ ᱠᱚᱫᱚ ᱟᱹᱰᱤ ᱠᱚᱢ ᱠᱚ ᱵᱮᱵᱚᱦᱟᱨᱫᱟ ᱚᱱᱟ ᱯᱚᱨᱤᱵᱚᱨᱛᱮ ᱨᱟᱥᱟᱭᱱᱤᱠ ᱮᱢᱱᱤ ᱠᱤᱴᱱᱟᱥᱚᱠ ᱠᱮᱢᱤᱠᱮᱞ ᱜᱮ ᱵᱮᱥᱤ ᱠᱚ ᱵᱮᱵᱚᱦᱟᱨᱮᱫᱟ ᱛᱚ ᱱᱤᱭᱟᱹ ᱢᱟᱱᱮ ᱛᱤᱱᱟᱹᱜ ᱴᱟᱜ ᱵᱷᱟᱜᱮ ᱦᱩᱭᱩᱜ ᱠᱟᱱᱟ ᱥᱮ ᱵᱟᱹᱲᱤᱡ ᱦᱩᱭᱩᱜ ᱠᱟᱱᱟ ᱵᱤᱱ ᱢᱚᱱᱮᱭ ᱮᱫᱟ
ᱦᱮᱸ ᱱᱚᱜᱼᱱᱟ ᱧᱮᱞ ᱵᱤᱱ ᱦᱩᱸ ᱞᱟᱦᱟ ᱛᱮᱵᱤᱱ ᱧᱮᱞ ᱞᱮᱱᱠᱷᱟᱱ ᱱᱚᱜᱚᱭ ᱰᱟᱺᱝᱨᱤ ᱠᱚᱣᱟᱜ ᱦᱮᱸ ᱤᱡ ᱛᱮ ᱡᱟᱦᱟᱸ ᱮ ᱵᱮᱱᱟᱜ ᱛᱟᱦᱮᱸᱱ ᱠᱷᱚᱛ ᱠᱚ ᱵᱮᱱᱟᱣᱮᱫ ᱛᱟᱦᱮᱸᱫ ᱦᱮᱸ ᱚᱱᱟ ᱠᱷᱚᱛ ᱠᱚ ᱵᱟᱹᱫᱽ ᱵᱟᱹᱫᱽ ᱨᱮ ᱮᱨ ᱛᱮ ᱟᱹᱰᱤ ᱱᱟᱯᱟᱭ ᱜᱮ ᱦᱩᱲᱩ ᱠᱚ ᱦᱩᱭᱩᱜ ᱠᱟᱱᱟ ᱦᱮᱸ ᱟᱫᱚ ᱦᱟᱜ ᱱᱚᱜᱚᱭ ᱧᱮᱞ ᱢᱮ ᱟᱯᱟᱛᱚᱛᱚ ᱞᱟᱦᱟ ᱫᱚ ᱴᱷᱤᱠ ᱴᱷᱟᱠ ᱜᱮ ᱪᱟᱥ ᱠᱚ ᱦᱩᱭ ᱵᱟᱲᱟᱜ ᱠᱟᱱ ᱛᱟᱦᱮᱸᱫ ᱟᱨ ᱱᱚᱜᱚᱭ ᱱᱟᱜ ᱠᱤᱪᱷᱩ ᱢᱟᱹᱱᱢᱤ ᱠᱚ ᱱᱚᱜᱼᱚᱭ ᱧᱮᱞ ᱵᱤᱱ ᱫᱟᱨᱮ ᱠᱚᱠᱚ ᱢᱟᱜ ᱠᱮᱫᱟ ᱥᱮ ᱪᱮᱫ ᱠᱚ ᱪᱤᱠᱟᱹ ᱠᱮᱫᱟ ᱟᱹᱰᱤ ᱠᱤᱪᱷᱩ ᱚᱱᱠᱟ ᱦᱩᱭᱮᱱ ᱜᱮᱭᱟ ᱠᱟᱹᱢᱤ ᱠᱚ ᱛᱚ ᱱᱚᱣᱟ ᱠᱚ ᱫᱟᱨᱟᱭ ᱛᱮ ᱧᱮᱞ ᱵᱤᱱ ᱫᱟᱜ ᱨᱤᱢᱤᱞ ᱠᱚᱦᱚᱸ ᱚᱱᱠᱟ ᱴᱷᱤᱠ ᱴᱷᱟᱠ ᱡᱟᱹᱲᱤ ᱵᱟᱭ ᱡᱟᱹᱲᱤ ᱞᱮᱫᱟ ᱦᱮᱸ ᱱᱟᱯᱟᱭ ᱦᱚᱸ ᱵᱟᱝ ᱦᱩᱭ ᱞᱮᱱᱟ ᱛᱚᱯᱮ ᱠᱷᱚᱛ ᱮᱢ ᱠᱟᱛᱮ ᱦᱚᱸ ᱢᱟᱱᱮ ᱟᱹᱞᱤᱧ ᱡᱟ ᱞᱤᱧ ᱢᱚᱱᱮ ᱮᱫᱟ ᱚᱱᱟ ᱞᱤᱧ ᱞᱟᱹᱭ ᱮᱫᱟ ᱡᱮᱢᱚᱱ ᱱᱚᱜᱼᱚᱭ ᱱᱟᱜ ᱟᱫᱚ ᱦᱩᱲᱩ ᱠᱚᱢᱟ ᱱᱟᱯᱟᱭ ᱦᱩᱭᱩᱜ ᱠᱟᱱᱟ ᱠᱤᱱᱛᱩ ᱫᱟᱜ ᱠᱚᱢᱟ ᱢᱟ ᱵᱟᱝ ᱟᱸᱡᱮᱫᱚᱜ ᱠᱟᱱᱟ ᱦᱮᱸ ᱟᱞᱤᱧ ᱢᱟ ᱟᱹᱰᱤ ᱜᱟᱱ ᱢᱟᱱᱮ ᱫᱟᱜ ᱦᱩᱲᱩ ᱠᱚᱦᱚᱸ ᱵᱷᱟᱹᱜᱮ ᱜᱮ ᱜᱟᱪᱷᱤᱜ ᱠᱟᱱᱟ ᱫᱟᱜ ᱟᱸᱡᱮᱫᱚᱜ ᱠᱟᱱᱟ ᱟᱫᱚ ᱦᱩᱲᱩ ᱠᱚᱦᱚᱸ ᱵᱮᱥᱴᱷᱤᱠ ᱵᱟᱝ ᱦᱩᱭᱩᱜ ᱠᱟᱱᱟ ᱠᱷᱚᱛ ᱛᱚᱢᱟ ᱵᱷᱟᱹᱜᱤ ᱜᱮ ᱜᱟᱪᱷᱤᱜ ᱠᱟᱱᱟ ᱦᱮ ᱵᱷᱟᱹᱜᱤ ᱜᱮ ᱫᱟᱨᱮᱜ ᱠᱟᱱᱟ ᱟᱫᱚ ᱱᱚᱜᱼᱚᱭ ᱱᱟᱜ ᱧᱮᱞᱢᱮ ᱱᱤᱭᱟᱹ ᱤᱱᱟᱹ ᱯᱚᱨᱮ ᱫᱟᱜ ᱠᱚ ᱡᱮᱢᱚᱱ ᱠᱚᱢ ᱨᱮᱱᱟᱜ ᱦᱚᱲ ᱠᱚ ᱵᱟᱲᱟᱭ ᱧᱟᱢ ᱠᱮᱫᱟ ᱛᱚ ᱥᱟᱨ ᱠᱚᱨᱮ ᱚᱱᱠᱟ ᱵᱮᱵᱚᱦᱟᱨ ᱠᱚ ᱠᱚ ᱵᱟᱲᱟ ᱠᱮᱫᱟ ᱡᱮᱞᱮᱠᱟ ᱥᱟᱨ ᱠᱚ ᱵᱮᱵᱷᱟᱨ ᱞᱮᱠᱷᱟᱱ ᱱᱚᱜᱚᱭ ᱠᱤᱪᱷᱩ ᱫᱤᱱ ᱛᱮ ᱦᱟᱨᱟᱜᱼᱟ ᱟᱰᱤ ᱞᱚᱜᱚᱱ ᱦᱟᱨᱟᱜᱼᱟ ᱦᱮᱸ ᱟᱹᱰᱤ ᱞᱚᱜᱚᱱ ᱡᱚᱜᱼᱟ ᱠᱟ ᱡᱮᱢᱚᱱ ᱵᱚᱭᱞᱟᱨ ᱥᱤᱢ ᱱᱚᱜᱚᱭ ᱡᱮᱢᱚᱱ ᱪᱮᱠᱟ ᱠᱚ ᱯᱟᱴᱤ ᱠᱚ ᱢᱤᱫ ᱢᱟᱥ ᱨᱮᱜᱮ ᱠᱚ ᱦᱟᱨᱟᱜ ᱠᱟᱱᱟ ᱚᱱᱠᱟ ᱟᱫᱚ ᱥᱟᱨ ᱫᱟᱨᱟᱭ ᱛᱮ ᱱᱚᱝᱠᱟ ᱦᱟᱨᱟᱜ ᱠᱟᱱᱟ ᱟᱫᱚ ᱥᱟᱨ ᱠᱚ ᱞᱟᱜᱟᱜ ᱠᱟᱱᱟ ᱚᱱᱮ ᱠᱤᱪᱷᱩ ᱫᱤᱱ ᱛᱮ ᱦᱟᱨᱟᱜ ᱠᱟᱱᱟ ᱛᱚ ᱫᱟᱜ ᱠᱚᱦᱚᱸ ᱴᱷᱤᱠ ᱜᱮ ᱧᱟᱢ ᱮᱫᱟ ᱟᱨ ᱚᱱᱟ ᱠᱷᱚᱛ ᱛᱮᱠᱷᱟᱱ ᱫᱚ ᱠᱷᱚᱛ ᱯᱟᱹᱦᱤ ᱦᱟᱨᱟᱜ ᱠᱟᱱᱟ ᱠᱤᱱᱛᱩ ᱫᱟᱜ ᱠᱚᱦᱚᱸ ᱵᱟᱭ ᱧᱟᱢᱮᱫᱟ ᱟᱨ ᱱᱮᱛᱟᱨ ᱢᱟ ᱵᱟᱲᱟᱭ ᱜᱮᱭᱟᱵᱤᱱ ᱫᱟᱜ ᱠᱚᱦᱚᱸ ᱵᱟᱭ ᱧᱟᱢᱮᱫᱟ ᱟᱫᱚ ᱱᱚᱜᱼᱚᱭ ᱦᱟᱜ ᱱᱟᱨ ᱥᱟᱨ ᱵᱚ ᱞᱟᱜᱟᱣ ᱟᱹᱜᱩᱭᱮᱫᱟ ᱱᱮᱛᱟᱨ ᱦᱚᱸᱵᱚ ᱞᱟᱜᱟᱭᱮᱫ ᱜᱮᱭᱟ ᱦᱮᱸ ᱱᱚᱜᱚ ᱱᱚᱝᱠᱟ ᱥᱤᱥᱴᱮᱢ ᱦᱮᱸᱜ ᱱᱚᱝᱠᱟᱞᱤᱧ ᱢᱚᱱᱮᱭ ᱮᱫᱟ
ᱦᱮᱸ ᱦᱮᱸ ᱚᱱᱟ ᱫᱚ ᱴᱷᱤᱠ ᱜᱮᱭᱟ ᱠᱤᱱᱛᱩ ᱡᱟᱦᱟᱸ ᱱᱮᱛᱟᱨ ᱥᱚᱵᱡᱤ ᱠᱚᱨᱮ ᱦᱚᱸ ᱧᱮᱞᱚᱜ ᱠᱟᱱᱟ ᱮᱢᱱᱤ ᱥᱟᱨ ᱠᱚᱜᱮ ᱵᱮᱥᱤ ᱠᱚ ᱵᱮᱵᱚᱦᱟᱨ ᱮᱫᱟ ᱠᱮᱢᱤᱠᱮᱞ ᱠᱤᱴᱱᱟᱥᱚᱠ ᱨᱟᱥᱟᱭᱟᱱᱤᱠ ᱠᱚ ᱛᱟᱦᱚᱞᱮ ᱚᱱᱟ ᱠᱚ ᱡᱚᱠᱷᱚᱱ ᱵᱚᱱ ᱡᱚᱢ ᱮᱫᱟ ᱚᱱᱟ ᱡᱚᱢ ᱠᱟᱛᱮᱫ ᱦᱚᱲ ᱟᱵᱚ ᱥᱚᱨᱤᱨ ᱥᱮᱫ ᱠᱟᱹᱴᱤᱡ ᱦᱚᱲᱢᱚ ᱥᱮᱫ ᱠᱟᱹᱴᱤᱡ ᱢᱟᱱᱮ ᱨᱳᱜᱽ ᱟᱡᱟᱨ ᱠᱚ ᱵᱮᱥᱤ ᱦᱩᱭᱩᱜ ᱜᱮᱭᱟ ᱟᱨ ᱚᱱᱟ ᱧᱮᱞᱚᱜ ᱜᱮᱭᱟ ᱡᱮ ᱚᱠᱛᱚ ᱵᱚᱭᱮᱥ ᱨᱮ ᱱᱮᱛᱟᱨ ᱟᱹᱰᱤ ᱜᱮ ᱨᱳᱜ ᱟᱡᱟᱨ ᱠᱚ ᱦᱩᱭᱩᱜ ᱠᱟᱱᱟ ᱟᱨ ᱡᱮᱢᱚᱱ ᱯᱟᱦᱤᱞ ᱦᱚᱲ ᱠᱚ ᱩᱱᱠᱩ ᱫᱚ ᱯᱩᱨᱟᱹ ᱱᱮᱪᱟᱨᱮᱞ ᱡᱤᱱᱤᱥ ᱠᱚ ᱡᱚᱢ ᱠᱮᱭᱟ ᱥᱮᱨᱚᱠᱚᱢ ᱵᱷᱮᱡᱟᱞ ᱡᱤᱱᱤᱥ ᱫᱚ ᱵᱟᱝᱠᱚ ᱡᱚᱢ ᱠᱮᱭᱟ ᱥᱮᱨᱚᱠᱚᱢ ᱢᱟᱱᱮ ᱵᱤᱥ ᱴᱤᱥ ᱠᱚ ᱵᱟᱝ ᱠᱚ ᱮᱢ ᱜᱮᱭᱟ ᱯᱟᱹᱦᱤᱞ ᱫᱚ ᱛᱟᱦᱮᱸ ᱠᱟᱱᱟ
ᱴᱷᱤᱠ ᱴᱷᱤᱠ ᱦᱮᱸ ᱱᱚᱣᱟ ᱵᱤᱱ ᱧᱮᱞ ᱞᱮᱠᱷᱟᱱ ᱦᱟᱜ ᱡᱮᱞᱮᱠᱟ ᱯᱟᱦᱤᱞ ᱦᱚᱲ ᱫᱚ ᱯᱩᱨᱟᱹ ᱢᱟᱱᱮ ᱡᱚᱛᱚ ᱜᱮ ᱯᱩᱨᱟᱹ ᱱᱚᱨᱢᱟᱞ ᱠᱚ ᱡᱚᱢᱮᱜ ᱛᱟᱦᱮᱫ ᱯᱩᱨᱟᱹ ᱥᱟᱫᱟ ᱥᱤᱫᱟᱹ ᱠᱚᱱᱚ ᱤᱭᱟᱹ ᱵᱟᱝᱟ ᱵᱷᱮᱡᱟᱞ ᱵᱟᱝᱟ ᱠᱳᱱᱳ ᱢᱚᱥᱞᱟ ᱵᱟᱝᱟ ᱥᱩᱱᱩᱢ ᱵᱟᱝᱟ ᱦᱮᱸ
ᱦᱮᱸ
ᱚᱱᱟ ᱠᱚ ᱥᱟᱨ ᱡᱤᱱᱤᱥ ᱜᱮ ᱵᱟᱝᱟ ᱯᱩᱨᱟᱹ ᱮᱠᱫᱚᱢ ᱟᱠᱚᱛᱮ ᱨᱚᱦᱚᱭᱟ ᱠᱤᱱᱵᱟ ᱵᱤᱨ ᱵᱤᱨ ᱵᱩᱨᱩ ᱠᱚᱨᱮ ᱡᱟᱦᱟᱸ ᱠᱚ ᱧᱟᱢᱚᱜ ᱛᱟᱦᱮᱸᱫ ᱮᱸ ᱟᱲᱟᱜ ᱥᱟᱠᱟᱢ ᱠᱚ ᱚᱱᱟ ᱠᱚ ᱡᱚᱢᱮᱫ ᱛᱟᱦᱮᱸᱱ ᱦᱮᱸ ᱟᱨ ᱱᱮᱛᱟᱨ ᱫᱚ ᱦᱟᱜ ᱧᱮᱞ ᱟᱵᱤᱱ ᱢᱟᱱᱮ ᱦᱩᱰᱤᱧ ᱦᱩᱰᱤᱧ ᱡᱟᱦᱟᱸ ᱡᱤᱱᱤᱥ ᱜᱮᱵᱚ ᱡᱚᱢ ᱠᱮᱫ ᱢᱟᱱᱮ ᱡᱚᱛᱚ ᱟᱜ ᱨᱮᱜᱮ ᱠᱮᱢᱤᱠᱮᱞ ᱫᱚ ᱦᱟᱸᱜ ᱛᱟᱦᱮᱱ ᱠᱟᱱᱟ ᱡᱚᱛᱚ ᱜᱮ ᱡᱮᱞᱮᱠᱟ ᱦᱮᱸ ᱡᱮᱞᱮᱠᱟ ᱱᱚᱜᱚᱭ ᱱᱟᱜ ᱡᱩᱜᱤᱧ ᱧᱮᱞᱟ ᱟᱵᱤᱱ ᱦᱚᱸ ᱡᱟᱦᱟᱱᱟᱜ ᱵᱤᱱ ᱨᱚᱦᱚᱭ ᱮᱫᱟ ᱥᱟᱠ ᱥᱚᱵᱡᱤ ᱦᱮᱸ ᱚᱱᱟᱦᱚᱸ ᱚᱱᱟ ᱥᱟᱨ ᱵᱤᱱ ᱞᱟᱜᱟᱜ ᱠᱟᱱᱟ? ᱟᱨ ᱦᱟᱴ ᱯᱟᱛᱟ ᱦᱟᱴ ᱵᱟᱝ ᱠᱷᱟᱱ ᱵᱟᱡᱟᱨ ᱠᱷᱚᱱᱟᱜ ᱡᱟᱦᱟᱸ ᱤᱭᱟᱹ ᱠᱚᱵᱮᱱ ᱦᱟᱛᱟᱣ ᱟᱹᱜᱩᱭᱟ ᱥᱚᱵᱽᱡᱤ ᱠᱚ᱾ ᱚᱱᱟᱦᱚᱸ ᱯᱩᱨᱟᱹ ᱚᱱᱟ ᱥᱟᱨ ᱫᱤᱭᱮ ᱜᱮ ᱟᱨ ᱦᱩᱲᱩ ᱠᱚᱵᱚᱱ ᱨᱚᱦᱚᱭᱟ ᱚᱱᱟ ᱥᱟᱨ ᱫᱤᱜᱮ ᱢᱟᱱᱮ ᱡᱟᱦᱟᱱ ᱡᱤᱱᱤᱥ ᱜᱮᱞᱚᱜ ᱠᱟᱱᱟ ᱵᱟᱡᱟᱨ ᱨᱮ ᱩᱱᱟᱜ ᱠᱷᱚᱲ ᱯᱟᱚᱠᱚᱲ ᱧᱟᱢᱚᱜ ᱠᱟᱱᱟ ᱡᱮᱢᱚᱱ ᱟᱯᱮᱞ ᱠᱚ ᱟᱝᱜᱩᱨ ᱠᱚ ᱡᱚᱛᱚ ᱥᱟᱨ ᱢᱟᱞ ᱡᱚᱛᱚ ᱥᱟᱨ ᱫᱤᱭᱮ ᱚᱱᱠᱟ ᱦᱮᱸ ᱚᱱᱠᱟ ᱵᱷᱟᱜᱮᱭᱟᱜ ᱫᱚ ᱵᱟᱵᱤᱱ ᱧᱟᱢᱟ ᱵᱷᱟᱜᱤᱭᱟᱜ ᱫᱚ ᱧᱟᱢ ᱠᱚᱨᱛᱮ ᱜᱮᱞᱮ ᱱᱟᱜ ᱱᱤᱡᱮ ᱛᱮ ᱪᱟᱥ ᱦᱩᱭᱩᱜᱼᱟ ᱚᱱᱠᱟ ᱠᱷᱚᱛ ᱠᱷᱚᱛ ᱠᱷᱚᱛ ᱠᱚᱛᱮ᱾
ᱦᱮᱸ
ᱥᱟᱨ ᱠᱚ ᱮᱢᱟ ᱠᱚᱣᱟ ᱦᱩᱭᱛᱮᱫ ᱛᱚᱵᱮᱠᱷᱟᱱ ᱵᱷᱟᱜᱤᱭᱟᱜ ᱵᱤᱱ ᱧᱟᱢᱟ ᱵᱟᱝ ᱠᱷᱟᱱ ᱚᱱᱠᱟ ᱵᱷᱟᱜᱤᱭᱟᱜ ᱫᱚ ᱵᱟᱝ ᱧᱟᱢᱚᱜ ᱠᱟᱱ ᱜᱮᱭᱟ᱾
ᱛᱟᱦᱚᱞᱮ ᱱᱤᱭᱟᱹ ᱠᱚ ᱡᱚᱠᱷᱚᱱ ᱥᱟᱨ ᱠᱚᱠᱚ ᱮᱢᱚᱜ ᱠᱟᱱᱟ ᱠᱤᱴᱱᱟᱥᱚᱠ ᱠᱚ ᱛᱟᱦᱚᱞᱮ ᱟᱵᱚ ᱡᱚᱢ ᱥᱚᱨᱤᱨ ᱯᱚᱠᱠᱷᱮ ᱛᱚ ᱵᱟᱹᱲᱤᱡᱚᱜ ᱟ᱾ ᱢᱟᱱᱮ ᱡᱚᱠᱷᱚᱱ ᱵᱤᱥ ᱞᱟᱹᱜᱤᱫ ᱡᱚᱢ ᱦᱩᱭᱩᱜ ᱠᱟᱱᱟ ᱾ ᱛᱟᱦᱚᱞᱮ ᱟᱵᱚ ᱵᱷᱟᱜᱮ ᱛᱟᱦᱮᱱ ᱞᱟᱹᱜᱤᱫ ᱛᱮ ᱪᱤᱠᱟᱹ ᱛᱮᱵᱚ ᱵᱷᱟᱜᱮ ᱵᱚᱱ ᱛᱟᱦᱮᱱᱟ ᱡᱩᱫᱤ ᱵᱚᱱ ᱞᱟᱹᱭ ᱫᱟᱲᱮᱭᱟᱜ ᱠᱮᱭᱟ ᱡᱮ ᱱᱤᱭᱟᱹ ᱱᱤᱭᱟᱹ ᱠᱚ ᱠᱟᱹᱢᱤ ᱠᱚᱨᱟᱣ ᱞᱮᱠᱷᱟᱱ ᱵᱷᱟᱜᱮ ᱵᱚᱱ ᱛᱟᱦᱮᱸ ᱠᱚᱜᱼᱟ ᱾ ᱥᱚᱨᱤᱨ ᱥᱟᱥᱛᱷᱚ ᱠᱟᱹᱴᱤᱡ ᱵᱷᱟᱜᱮ ᱛᱟᱦᱮᱸ ᱠᱚᱜᱼᱟ᱾
ᱦᱮᱸ ᱱᱤᱛᱚᱜ ᱫᱚᱦᱟᱜ ᱱᱚᱜᱼᱚᱭ ᱧᱮᱞ ᱞᱮᱠᱷᱟᱱ ᱦᱟᱜ ᱡᱚᱢᱟᱜ ᱧᱩᱣᱟᱜ ᱢᱟ ᱡᱚᱛᱚᱜ ᱜᱮ ᱪᱮᱫᱞᱮᱠᱟ ᱵᱤᱱ ᱞᱟᱹᱭ ᱠᱮᱫᱟ ᱦᱟᱜ ᱟᱹᱵᱤᱱ ᱯᱩᱨᱟᱹ ᱥᱟᱨ ᱪᱮᱛᱟᱱ ᱜᱮ ᱦᱩᱭᱩᱜ ᱠᱟᱱᱟ ᱦᱮᱸ
ᱦᱮᱸ
ᱟᱫᱚ ᱱᱚᱣᱟ ᱢᱟᱦᱟᱜ ᱯᱟᱞᱴᱟᱣ ᱵᱟᱝᱜᱟᱱᱚᱜ ᱠᱟᱱᱟ ᱯᱟᱞᱴᱟᱣ ᱜᱟᱱᱚᱜ ᱠᱷᱟᱱ ᱱᱤᱡᱮ ᱛᱮᱜᱮ ᱦᱟᱜ ᱚᱱᱠᱟ ᱪᱟᱥ ᱵᱤᱱ ᱟᱨ ᱱᱤᱡᱮᱜᱮ ᱡᱚᱢ ᱵᱤᱱ᱾ ᱚᱱᱠᱟ ᱵᱟᱡᱟᱨ ᱠᱚᱨᱮᱱᱟᱜ ᱚᱱᱠᱟ ᱟᱞᱚᱵᱤᱱ ᱡᱚᱢᱟ ᱾ ᱦᱮᱸ ᱱᱚᱣᱟ ᱦᱚᱸ ᱴᱷᱤᱠ ᱜᱮᱭᱟ ᱟᱨ ᱱᱷᱟᱜ ᱱᱚᱜᱼᱚᱭ ᱟᱵᱚ ᱫᱚ ᱼᱼ ᱱᱮᱛᱟᱨ ᱱᱷᱟᱜ ᱞᱮᱧ ᱵᱤᱱ ᱫᱚᱢᱮ ᱨᱩᱣᱟᱹ ᱦᱟᱹᱥᱩ ᱠᱚ ᱧᱟᱧᱟᱢ ᱠᱟᱱᱟ᱾ ᱜᱤᱫᱽᱟᱹ ᱠᱚ ᱠᱷᱚᱱᱟᱜ ᱜᱮ ᱦᱮᱸ ᱛᱟᱦᱟᱞᱮ ᱱᱚᱣᱟ ᱠᱚ ᱧᱮᱞ ᱧᱟᱢ ᱨᱮᱱᱟᱜ ᱠᱟᱨᱚᱱ ᱫᱚ ᱩᱱᱟᱹᱜ ᱱᱚᱜᱼᱚᱭ ᱱᱟᱦᱟᱜ ᱱᱚᱣᱟ ᱜᱤᱫᱽᱨᱟᱹ ᱠᱚᱦᱚᱸ ᱵᱟᱝ ᱠᱚ ᱼᱼ ᱠᱷᱮᱞᱰᱩ ᱮᱱᱮᱡ ᱠᱟᱱᱟ ᱡᱮᱢᱚᱱ ᱤᱭᱟᱹ ᱞᱮᱠᱟ ᱜᱤᱫᱨᱟᱹ ᱞᱮᱠᱟ ᱡᱚᱠᱷᱚᱱ ᱟᱵᱚ ᱜᱤᱫᱽᱨᱟᱹ ᱵᱚ ᱛᱟᱦᱮᱸ ᱠᱟᱱᱟ ᱩᱱ ᱡᱚᱠᱷᱚᱡ ᱼᱼ
ᱦᱮᱸ ᱦᱮᱸ ᱦᱮᱸ
ᱦᱮᱸ ᱱᱚᱝᱠᱟ ᱵᱟᱝ ᱦᱩᱭᱩᱜ ᱠᱟᱱᱟ ᱱᱮᱛᱟᱨ ᱢᱟ। ᱱᱚᱜᱼᱚᱭ ᱢᱳᱵᱟᱭᱤᱞ ᱨᱮ ᱜᱮ ᱠᱚ ᱫᱷᱩᱨᱟᱹᱣ ᱠᱚᱜ ᱠᱟᱱᱟ᱾ ᱠᱟᱹᱡ ᱠᱟᱹᱴᱤᱡ ᱠᱷᱚᱱᱟᱜ ᱜᱮ ᱧᱮᱞ ᱵᱤᱱ ᱱᱷᱟᱜ ᱠᱟᱹᱡ ᱜᱤᱫᱽᱨᱟᱹ ᱠᱷᱚᱱᱟᱜ ᱜᱮ। ᱦᱮᱸ ᱠᱟᱹᱴᱤᱡ ᱜᱤᱫᱽᱨᱟᱹ ᱦᱚᱸ ᱯᱷᱳᱱ ᱵᱟᱢ ᱮᱢᱟᱭ ᱠᱷᱟᱱ ᱫᱚ ᱨᱟᱜᱟᱭ᱾ ᱱᱚᱜᱼᱚ ᱱᱚᱝᱠᱟ ᱦᱩᱭᱩᱜ ᱠᱟᱱᱟ। ᱛᱚ ᱚᱱᱠᱟ ᱚᱱᱮ ᱠᱷᱮᱞᱟ ᱫᱩᱞᱟ ᱠᱚ ᱚᱱᱠᱟ ᱵᱷᱟᱜᱤ ᱵᱟᱝ ᱦᱩᱭᱩᱜ ᱠᱟᱱᱟ ᱦᱮᱸ। ᱥᱚᱨᱩᱨ ᱪᱚᱨᱪᱟ ᱜᱮ ᱵᱟᱝ ᱦᱩᱭᱩᱜ ᱠᱟᱱᱟ ᱛᱚ ᱚᱱᱟ ᱠᱷᱛᱤᱨ ᱨᱮᱦᱚᱸ ᱦᱩᱭ ᱫᱟᱲᱮᱭᱟᱜᱼᱟ ᱾ ᱟᱨ ᱱᱚᱜᱼᱚᱭ ᱥᱟᱨ ᱠᱚᱵᱚᱱ ᱡᱚᱢᱮᱫᱼᱟ ᱚᱱᱟ ᱢᱟ ᱦᱩᱭᱩᱜ ᱛᱟᱦᱮᱱ ᱠᱟᱱ ᱜᱮᱭᱟ᱾
ᱦᱩᱸ
ᱚᱱᱟ ᱵᱟᱞᱤᱧ ᱢᱚᱱᱮ ᱵᱟᱲᱟᱭᱟ।
ᱦᱮᱸ ᱚᱱᱟ ᱴᱷᱤᱠ ᱜᱮᱵᱤᱱ ᱞᱟᱹᱭ ᱠᱮᱫᱟ ᱱᱮᱛᱟᱨ ᱜᱚᱰᱟ ᱥᱮᱫ ᱜᱤᱫᱽᱨᱟᱹ ᱠᱚ ᱦᱚᱸ ᱵᱟᱝᱠᱚ ᱪᱟᱞᱟᱜ ᱠᱟᱱᱟ᱾ ᱪᱟᱞᱟᱜ ᱠᱟᱱᱟ ᱠᱚ ᱦᱚᱭᱛᱚ ᱢᱚᱵᱟᱭᱤᱞ ᱠᱚ ᱤᱫᱤᱭᱮᱫᱟ᱾ ᱡᱚᱛᱚ ᱦᱚᱲ ᱢᱳᱵᱟᱭᱤᱞ ᱨᱮ ᱜᱮᱢ ᱠᱚ ᱠᱷᱮᱞ ᱠᱚ ᱞᱟᱜᱟᱣᱱᱟ ᱡᱮ ᱜᱚᱰᱟ ᱨᱮ ᱟᱬᱜᱚ ᱼᱼ ᱠᱟᱹᱴᱤᱡ ᱫᱟᱹᱲ ᱵᱟᱲᱟ ᱯᱷᱩᱴᱵᱚᱞ ᱠᱚ ᱚᱱᱟ ᱠᱷᱮᱞ ᱠᱚᱫᱚ ᱵᱟᱝ ᱧᱮᱞᱚᱜ ᱠᱟᱱᱟ ᱟᱹᱰᱤ ᱜᱮ ᱠᱚᱢ ᱦᱤᱡᱩᱜ ᱠᱟᱱᱟ। ᱟᱨ ᱟᱹᱰᱤ ᱧᱤᱫᱟᱹ ᱦᱟᱹᱵᱤᱡ ᱟᱹᱰᱤ ᱦᱚᱲ ᱜᱮ ᱯᱷᱳᱱ ᱢᱟᱠᱚ ᱵᱮᱵᱚᱦᱟᱨᱮᱫᱟ᱾ ᱛᱟᱞᱦᱮ ᱧᱤᱫᱟᱹ ᱵᱮᱲᱟ ᱡᱟ ᱼᱼ ᱡᱟᱹᱯᱤᱫ ᱫᱚᱨᱠᱟᱨ ᱠᱟᱱᱟ ᱢᱤᱫᱴᱟᱱ ᱦᱚᱲᱢᱚ ᱞᱟᱹᱜᱤᱫ ᱛᱚ ᱚᱱᱟ ᱯᱚᱨᱡᱟᱯᱛᱚ ᱡᱟᱹᱯᱤᱫ ᱠᱚ ᱦᱚᱸ ᱵᱟᱝ ᱦᱩᱭᱩᱜ ᱠᱟᱱᱟ। ᱛᱚ ᱚᱱᱟ ᱛᱮᱦᱚᱸ ᱱᱟᱱᱟ ᱨᱚᱠᱚᱢ ᱨᱳᱜᱽ ᱟᱡᱟᱨ ᱠᱚ ᱦᱩᱭᱩᱜ ᱜᱮᱭᱟ।
ᱦᱮᱸ ᱦᱮᱸ
ᱛᱟᱨ ᱯᱚᱨᱮ ᱟᱹᱰᱤ ᱦᱚᱲᱜᱮ ᱧᱮᱞᱚᱜ ᱵᱚᱱᱟ ᱵᱤᱥᱮᱥ ᱠᱚᱨᱮ ᱟᱵᱚ ᱥᱟᱱᱛᱟᱲ ᱜᱮ ᱢᱟᱱᱮ ᱼᱼ ᱴᱟᱭᱤᱢ ᱨᱮ ᱵᱟᱵᱚᱱ ᱡᱚᱢ ᱜᱮᱭᱟ ᱟᱹᱰᱤ ᱦᱚᱲ ᱡᱟᱦᱟᱸᱭ ᱠᱟᱹᱢᱤ ᱦᱚᱲ ᱥᱮᱛᱟᱜ ᱵᱮᱲᱟ ᱡᱚᱢ ᱠᱟᱛᱮᱫ ᱠᱟᱹᱢᱤ ᱪᱟᱞᱟᱣᱱᱟᱭ ᱡᱮᱥᱮ ᱟᱫᱚ ᱢᱟᱡᱟᱱ ᱟᱹᱭᱩᱵ ᱮ ᱦᱤᱡᱩᱜ ᱠᱟᱱᱟ ᱛᱚᱠᱷᱚᱱ ᱢᱤᱫ ᱫᱷᱟᱣ ᱡᱚᱢ ᱮᱫᱟ ᱛᱟᱦᱚᱞᱮ ᱛᱟᱞᱟᱨᱮ ᱩᱱᱤ ᱪᱮᱫ ᱦᱚᱸ ᱵᱟᱭ ᱡᱚᱢ ᱮᱫᱟ ᱚᱱᱠᱟ ᱧᱮᱞᱚᱜ ᱜᱮᱭᱟ।
ᱟᱹᱞᱤᱧ ᱛᱟᱣ ᱟᱹᱞᱤᱧ ᱢᱟᱱᱮ ᱴᱟᱭᱤᱢ ᱴᱟᱭᱤᱢ ᱨᱮ ᱡᱚᱢ ᱦᱩᱭᱩᱜᱼᱟ। ᱟᱨ ᱪᱮᱥᱴᱟᱭ ᱦᱩᱭᱩᱜᱼᱟ ᱦᱟᱺᱰᱤ ᱯᱟᱹᱣᱨᱟᱹ ᱡᱟᱛᱮ ᱠᱚᱢ ᱧᱩ।
ᱦᱮᱸ
ᱠᱟᱨᱚᱱ ᱟᱹᱰᱤ ᱥᱟᱱᱛᱟᱲ ᱜᱮ ᱢᱮᱱᱟᱜ ᱵᱚᱱᱟ ᱦᱟᱺᱰᱤ ᱯᱟᱹᱣᱨᱟᱹ ᱡᱚᱠᱷᱚᱱ ᱠᱚ ᱧᱩᱭᱟ ᱚᱱᱟ ᱨᱮᱜᱮᱠᱚ ᱡᱚᱵᱮ ᱛᱟᱦᱮᱱᱟ ᱛᱚᱠᱷᱚᱱ ᱡᱚᱢ ᱧᱩ ᱛᱚᱠᱷᱚᱱ ᱠᱚ ᱦᱤᱲᱤᱧ ᱪᱟᱵᱟ ᱠᱮᱫᱟ।
ᱦᱮᱸ ᱱᱚᱣᱟ ᱫᱚ ᱟᱹᱰᱤ ᱥᱟᱹᱨᱤ ᱠᱟᱛᱷᱟ ᱵᱤᱱ ᱞᱟᱹᱭ ᱠᱮᱫᱟ᱾ ᱡᱮᱞᱮᱠᱟ ᱱᱚᱜᱼᱚᱭ ᱧᱩᱻ ᱧᱩ ᱠᱚ ᱧᱮᱞᱚᱜ ᱠᱟᱱᱟ ᱦᱮᱸ
ᱦᱮᱸ
ᱥᱟᱱᱛᱟᱲ ᱟᱹᱛᱩ ᱨᱮ ᱱᱚᱜᱼᱚᱭ ᱼᱼ ᱧᱩ ᱫᱚ ᱧᱩᱭᱟᱠᱚ ᱧᱩᱭ ᱯᱮ ᱴᱷᱤᱠ ᱜᱮᱭᱟ᱾ ᱚᱱᱠᱟ ᱞᱟᱹᱠᱛᱤ ᱚᱱᱩᱡᱟᱭᱤ ᱧᱩᱭ ᱯᱮ ᱚᱱᱟ ᱫᱚ ᱴᱷᱤᱠ ᱜᱮᱭᱟ। ᱠᱤᱱᱛᱩ ᱱᱚᱜᱼᱚᱭ ᱱᱷᱟᱜ ᱧᱮᱞᱚᱜ ᱠᱟᱱᱟ ᱫᱤᱥᱟᱹᱢ ᱜᱮ ᱦᱟᱸᱜ ᱠᱤᱪᱷᱩ ᱠᱤᱪᱷᱩ ᱦᱚᱲ ᱫᱚ ᱢᱮᱱᱟᱜ ᱠᱚᱣᱟ ᱫᱤᱱᱟᱹᱢ ᱜᱮ ᱠᱚ ᱧᱩᱭᱮᱫᱟ। ᱢᱟᱱᱮ ᱥᱮᱛᱟᱜ ᱵᱮᱨᱮᱫ ᱮᱱ ᱥᱮ ᱩᱱᱤ ᱫᱚ ᱧᱩ ᱵᱟᱹᱴᱤ ᱪᱟᱞᱟᱣᱮᱱᱟ ᱧᱩ ᱟᱹᱜᱩ ᱠᱮᱫᱟᱭ ᱚᱱᱮ ᱚᱝᱠᱟ। ᱟᱨ ᱱᱚᱜᱼᱚᱭ ᱱᱷᱟᱜ ᱟᱵᱚᱣᱟᱜ ᱡᱟᱦᱟᱸ ᱯᱚᱨᱚᱵᱽ ᱯᱩᱱᱩᱭ ᱠᱚ ᱦᱩᱭᱩᱜ ᱠᱟᱱᱟ ᱦᱮᱸ ᱛᱚ ᱱᱚᱣᱟ ᱠᱚᱨᱮ ᱟᱵᱚ ᱼᱼ ᱵᱟᱰᱟᱭ ᱜᱮᱭᱟᱰᱚᱱ ᱯᱟᱹᱣᱨᱟᱹ ᱦᱟᱺᱰᱤ ᱠᱚᱵᱚᱱ ᱫᱚᱦᱚ ᱠᱟᱜ ᱜᱮᱭᱟ ᱦᱮᱸ ᱟᱫᱚ ᱱᱚᱣᱟ ᱦᱟᱰᱤ ᱼᱼ ᱠᱚ ᱠᱚ ᱦᱚᱸ ᱢᱟᱱᱮ ᱡᱮ ᱯᱚᱨᱚᱵᱽ ᱫᱷᱟᱹᱵᱤᱡ ᱜᱮ ᱧᱩᱜ ᱠᱟᱱᱟ ᱚᱱᱠᱟ ᱫᱚ ᱵᱟᱝ ᱢᱟᱱᱮ ᱯᱩᱨᱟᱹ ᱢᱤᱫ ᱥᱚᱯᱛᱟᱦᱚ ᱵᱟᱨ ᱥᱚᱯᱛᱟᱦᱚ ᱫᱷᱟᱹᱵᱤᱡ ᱧᱩᱜ ᱠᱟᱱᱟ। ᱢᱟᱱᱮ ᱩᱱ ᱡᱚᱠᱷᱚᱡ ᱫᱚ ᱜᱷᱚᱨᱮ ᱜᱷᱚᱨᱮ ᱜᱮ ᱦᱟᱺᱰᱤ ᱠᱚ ᱛᱟᱦᱮᱱᱟ ᱛᱚ ᱟᱫᱚ ᱢᱟᱱᱮ ᱪᱟᱵᱟᱜ ᱛᱮᱦᱚᱸ ᱢᱩᱥᱠᱤᱞᱚᱜ ᱜᱮᱭᱟ ᱟᱫᱚ। ᱟᱞᱤᱧ ᱞᱤᱧ ᱢᱚᱱᱮᱭᱟ ᱫᱚ ᱩᱱᱟᱹᱜ ᱫᱤᱱ ᱫᱚ ᱵᱟᱝ ᱠᱚᱜ ᱦᱮᱸ ᱩᱱᱟᱹᱜ ᱫᱤᱱ ᱫᱚ ᱵᱟᱝ ᱧᱩ ᱞᱮᱠᱷᱟᱱ ᱫᱚ ᱵᱷᱟᱜᱤ ᱠᱚᱜᱼᱟ। ᱪᱟᱜ ᱥᱮ ᱩᱱᱟᱹᱜ ᱫᱤᱱ ᱠᱚ ᱧᱩᱭᱮᱫᱟ ᱢᱟᱱᱮ ᱼᱼ ᱢᱤᱫ ᱡᱟᱦᱟᱱᱟᱜ ᱯᱚᱨᱚᱵᱽ ᱦᱩᱭᱮᱱ ᱛᱟᱵᱚᱱᱟ ᱡᱮᱢᱚᱱ ᱡᱟᱦᱱᱟᱜ ᱜᱮ ᱦᱩᱭᱮᱱᱟ ᱛᱟᱦᱟᱞᱮ ᱢᱤᱫ ᱥᱚᱯᱛᱟᱦᱚ ᱫᱚ ᱦᱟᱸᱜ ᱵᱟᱨ ᱥᱚᱯᱛᱚ ᱠᱟᱹᱢᱤ ᱜᱮ ᱵᱟᱝᱟ ᱠᱷᱟᱹᱞᱤ ᱧᱩ ᱟᱨ ᱧᱩ ᱜᱮ ᱱᱚᱜᱼ ᱱᱚᱝᱠᱟ ᱦᱩᱭᱩᱜ ᱠᱟᱱᱟ
ᱦᱮᱸ ᱟᱹᱞᱤᱧ ᱢᱚᱱᱮᱭᱟ ᱼᱼ ᱟᱵᱚ ᱢᱟᱱᱮ ᱡᱟᱦᱟᱸ ᱯᱩᱡᱟᱹ ᱠᱚᱨᱮ ᱡᱟ ᱜᱮ ᱫᱚᱨᱠᱟᱨ ᱡᱟᱦᱟᱸ ᱛᱤᱱᱟᱹᱜ ᱫᱚᱨᱠᱟᱨ ᱼᱼ ᱩᱱᱟᱹᱜ ᱞᱟᱹᱜᱤᱫ ᱡᱩᱫᱤ ᱵᱚᱱ ᱫᱚᱦᱚ ᱠᱮᱭᱟ ᱦᱟᱺᱰᱤ ᱯᱟᱹᱣᱨᱟᱹ ᱚᱱᱟ ᱜᱮ ᱱᱟᱯᱟᱭ ᱠᱚᱜᱼᱟ᱾ ᱢᱟᱱᱮ ᱟᱵᱚ ᱫᱚᱵᱚᱱ ᱪᱤᱠᱟᱹᱭ-ᱟ ᱚᱱᱟ ᱠᱷᱚᱱ ᱼᱼ ᱟᱹᱰᱤ ᱡᱟᱹᱥᱛᱤ ᱵᱚᱱ ᱫᱚᱦᱚᱭᱮᱫᱟ ᱛᱚ ᱚᱱᱟ ᱠᱷᱟᱹᱛᱤᱨ ᱜᱮ ᱵᱮᱥᱤ ᱠᱚ ᱧᱩᱭᱮᱫᱟ ᱵᱮᱥᱤ ᱫᱤᱱ ᱛᱟᱦᱮᱱ ᱠᱟᱱᱟ।
ᱴᱷᱤᱠ ᱴᱷᱤᱠ ᱵᱤᱞ ᱞᱟᱹᱭ ᱟᱠᱟᱫᱟ ᱱᱚᱣᱟ ᱫᱚ ᱦᱟᱸᱜ। ᱦᱳᱭ ᱟᱹᱰᱤ ᱫᱤᱱ ᱛᱟᱦᱮᱸᱱ ᱠᱟᱱᱟ ᱦᱟᱱᱟ ᱢᱤᱫᱴᱟᱝ ᱦᱮᱸ ᱢᱤᱫᱴᱟᱝ ᱯᱚᱨᱚᱵᱽ ᱮᱢ ᱢᱟᱱᱟᱣᱟ ᱛᱚ ᱢᱤᱫ ᱥᱚᱯᱛ- ᱵᱟᱨ ᱥᱚᱯᱛᱟᱦᱚᱢ ᱜᱤᱛᱤᱡ ᱠᱚᱜᱼᱟ। ᱦᱮᱸ ᱱᱚᱝᱠᱟᱱᱟᱜ ᱚᱱᱠᱟ ᱡᱩᱛ ᱵᱟᱝ ᱠᱟᱱᱟ
ᱵᱟᱝ
ᱦᱮᱸ ᱦᱮᱸ
ᱛᱟᱯᱚᱨᱮ ᱡᱟᱦᱟᱸᱨᱮ ᱯᱚᱨᱚᱵᱽ ᱢᱮᱞᱟ ᱠᱚ ᱦᱩᱭᱩᱜ ᱚᱱᱟ ᱠᱚᱨᱮ ᱦᱟᱺᱰᱤ ᱯᱟᱹᱣᱨᱟᱹ ᱵᱮᱥᱤ ᱠᱚ ᱤᱫᱤᱭᱮᱫᱟ ᱧᱮᱞᱚᱜ ᱠᱟᱱᱟ ᱚᱱᱟ ᱠᱚᱨᱮ ᱠᱚ ᱵᱮᱥᱤ ᱠᱚ ᱱᱩᱭᱫᱟ ᱟᱹᱰᱤ ᱡᱟᱥᱛᱤ ᱯᱚᱨᱤᱢᱟᱱ ᱛᱮ
ᱦᱮᱸ ᱜᱚᱝᱠᱮ ᱱᱚᱜ-ᱚᱭ ᱟᱞᱮᱥᱮᱫ ᱨᱮ ᱦᱚᱸ ᱧᱮᱞ ᱟᱠᱟᱱᱟ ᱱᱚᱜᱚᱭ ᱯᱟᱛᱟ ᱠᱚ ᱦᱩᱭᱩᱜ ᱜᱮᱭᱟ ᱦᱩᱰᱤᱧ ᱦᱩᱰᱤᱧ ᱡᱮᱢᱳᱱ ᱵᱟᱝ-ᱟ ᱛᱚ ᱱᱚᱣᱟ ᱠᱚᱨᱮ ᱦᱚᱸ ᱱᱚᱜ-ᱚᱭ ᱱᱟᱦᱟᱜ ᱦᱟᱺᱰᱤ ᱯᱟᱹᱣᱨᱟᱹ ᱠᱚᱫᱚ ᱠᱚ ᱵᱟᱹᱲᱛᱤ ᱜᱮᱠᱚ ᱤᱫᱤᱭᱟ ᱦᱮᱸ ᱚᱱᱟ ᱦᱟᱺᱰᱤ ᱯᱟᱹᱣᱨᱟᱹ ᱫᱚᱭ ᱧᱟᱢ ᱜᱮᱭᱟ ᱱᱚᱜ ᱱᱚᱝᱠᱟ ᱫᱚᱢᱮ ᱠᱚ ᱟᱠᱷᱨᱤᱧ ᱮᱫᱟ ᱜᱟᱝᱠᱮ ᱟᱯᱮ ᱚᱱᱛᱮ ᱨᱮ ᱯᱟᱛᱟ ᱯᱚᱨᱚᱵᱽ ᱠᱚᱨᱮ ᱚᱱᱠᱟ ᱧᱮᱞᱚᱜ ᱠᱟᱱᱟ
ᱦᱮᱸ ᱟᱞᱮ ᱱᱚᱛᱮ ᱫᱚ ᱟᱹᱰᱤ ᱡᱟᱹᱥᱛᱤ ᱜᱮ ᱧᱮᱞᱚᱜ ᱜᱮᱭᱟ ᱢᱟᱱᱮ ᱦᱟᱺᱰᱤ ᱯᱟᱹᱣᱨᱟᱹ ᱫᱚᱠᱚ ᱤᱫᱤᱭᱮᱫ ᱜᱮᱭᱟ᱾ ᱛᱟᱯᱚᱨᱮ ᱥᱟᱨᱟ ᱧᱤᱫᱟᱹ ᱠᱚ ᱼᱼ ᱛᱟᱦᱮᱱ ᱠᱟᱱᱟ ᱥᱟᱨᱟ ᱧᱤᱫᱟᱹ ᱠᱚ ᱟᱠᱷᱨᱤᱧ ᱮᱫᱟ। ᱟᱹᱰᱤ ᱦᱚᱲᱜᱮ ᱧᱩ ᱵᱩᱞ ᱠᱟᱛᱮ ᱠᱚ ᱮᱱᱮᱡ ᱥᱮᱨᱮᱧ ᱫᱟ ᱛᱟᱯᱚᱨᱮ ᱠᱚ ᱜᱤᱛᱤᱡ ᱵᱟᱲᱟᱭ ᱠᱟᱱᱟ ᱟᱹᱞᱤᱧ ᱢᱚᱱᱮᱭᱟ ᱚᱱᱟ ᱠᱚᱨᱮ ᱫᱚ ᱦᱟᱺᱰᱤ ᱯᱟᱹᱣᱨᱟᱹ ᱡᱩᱫᱤ ᱮᱠᱟᱞ ᱠᱚ ᱵᱚᱱᱫᱚ ᱠᱮᱭᱟ ᱛᱟᱦᱚᱞᱮ ᱟᱹᱰᱤᱜᱮ ᱱᱟᱯᱟᱭ ᱠᱚᱜ-ᱟ ᱯᱟᱛᱟ ᱯᱚᱨᱚᱵᱽ ᱠᱚᱨᱮ ᱦᱚᱸ
ᱦᱮᱸ ᱱᱚᱜᱚᱭ ᱱᱟ ᱡᱩᱫᱤ ᱵᱤᱱ ᱧᱮᱞᱟ ᱯᱟᱹᱦᱤᱞ ᱠᱚ ᱠᱚᱨᱮᱱᱟᱜ ᱠᱟᱛᱷᱟ ᱯᱟᱹᱦᱤᱞ ᱫᱚ ᱦᱟᱸᱜ ᱡᱟᱦᱟᱸ ᱠᱚ ᱛᱟᱦᱮᱸ ᱠᱟᱱᱟ ᱦᱟᱯᱲᱟᱢ ᱠᱚ ᱟᱞᱤᱧᱟᱜ ᱢᱚᱱᱮᱛᱮ ᱦᱮᱸ ᱩᱱᱠᱩ ᱫᱚᱦᱟᱜ ᱱᱚᱣᱟ ᱮᱱᱮᱡ ᱥᱮᱨᱮᱧ ᱜᱮ ᱟᱹᱰᱤ ᱨᱟᱹᱥᱠᱟᱹ ᱠᱚ ᱢᱚᱱᱮᱭᱮᱫ ᱛᱟᱦᱮᱸᱱ ᱦᱮᱸ ᱟᱨ ᱱᱮᱛᱟᱨ ᱡᱟᱸᱦᱟ ᱱᱩᱠᱩ ᱱᱟᱦᱟᱜ ᱡᱮᱢᱚᱱ ᱠᱚᱲᱟ ᱜᱤᱫᱽᱨᱟᱹ ᱠᱚ ᱦᱮᱸ ᱱᱩᱠᱩ ᱫᱚ ᱱᱚᱣᱟ ᱧᱩ ᱧᱩ ᱡᱚᱢ ᱜᱮᱦᱟᱜ ᱟᱹᱰᱤ ᱨᱟᱹᱥᱠᱟᱹ ᱠᱚ ᱵᱩᱡᱷᱟᱹᱣ ᱮᱫᱟ ᱡᱟᱦᱱᱟᱜ ᱨᱮᱜᱮ ᱦᱩᱭᱮᱱ ᱧᱩ ᱫᱚ ᱦᱩᱭ ᱫᱚᱨᱠᱟᱨ ᱡᱮᱢᱚᱱ ᱦᱮᱸ ᱯᱟᱛᱟ ᱯᱚᱨᱚᱵᱽ ᱦᱩᱭᱱᱟ ᱧᱟᱯᱟᱢᱱᱟ ᱠᱚ ᱪᱚᱞᱚ ᱧᱩ ᱦᱩᱭᱩᱜ-ᱟ
ᱦᱮᱸ
ᱡᱚᱱᱢᱚ ᱫᱤᱱ ᱪᱚᱞᱚ ᱧᱩᱭ ᱦᱩᱭᱩᱜ-ᱟ ᱢᱟᱱᱮ ᱧᱩᱭ ᱦᱩᱭᱩᱜ-ᱟ
ᱦᱮᱸ ᱛᱟᱯᱚᱨᱮ ᱡᱟᱦᱟᱸ ᱚᱱᱟ ᱮᱱᱮᱡ ᱥᱮᱨᱮᱧ ᱵᱤᱱ ᱞᱟᱹᱭ ᱠᱮᱫᱟ ᱱᱮᱛᱟᱨ ᱚᱱᱟ ᱰᱤᱡᱮ ᱢᱟᱭᱤᱠ ᱛᱮᱜᱮ ᱵᱮᱥᱤ ᱠᱚ ᱪᱟᱹᱞᱩᱭᱮᱫᱟ ᱴᱟᱢᱟᱠ ᱛᱩᱢᱫᱟᱜᱛᱮ ᱮᱱᱮᱡ ᱥᱮᱨᱮᱧ ᱚᱱᱟ ᱠᱚ ᱟᱥᱛᱮ ᱟᱥᱛᱮ ᱢᱟᱱᱮ ᱠᱚᱢ ᱦᱤᱡᱩᱜ ᱠᱟᱱᱟ
ᱱᱚᱣᱟ ᱫᱚ ᱟᱹᱰᱤ ᱥᱟᱹᱨᱤ ᱠᱟᱛᱷᱟ ᱵᱤᱱ ᱞᱟᱹᱭ ᱠᱮᱫᱟ ᱜᱚᱝᱠᱮ ᱱᱚᱜ-ᱚᱭ ᱱᱟᱦᱟᱜ ᱡᱟᱦᱟᱱᱟᱜ